ᱚ
ᱦᱩᱸ ᱾
ᱦᱮᱸ ᱨᱚᱲ ᱟᱧᱡᱚᱢ ᱚ ᱠᱟᱱᱟ ᱾
ᱦᱮᱸ ᱨᱚᱲ ᱟᱸᱡᱚᱢᱚᱜ ᱠᱟᱱᱟ ᱤᱧᱟᱹᱜ?
ᱦᱮᱸ ᱟᱸᱡᱚᱢᱚᱜ ᱠᱟᱱᱟ ᱪᱮᱫ ᱮᱢ ᱪᱤᱠᱟᱹᱭᱟ ᱫᱟ?
ᱪᱮᱫ ᱵᱟᱝ ᱡᱚᱢ ᱵᱟᱲᱟ ᱠᱟᱛᱮᱮᱫ ᱜᱤᱛᱤᱡ ᱦᱳᱭ ᱠᱟᱱᱟ ᱾ ᱟᱢ ᱪᱮᱫ ᱮᱢ ᱪᱤᱠᱭᱟ?
ᱟᱹᱰᱤ ᱞᱚᱜᱚᱱ ᱫᱚ ᱾
ᱦᱩᱸ ᱞᱚᱜᱚᱱ ᱜᱮ ᱠᱟᱹᱢᱤ ᱛᱮ ᱞᱟᱸᱜᱟ ᱦᱩᱭ ᱠᱟᱱᱟ ᱛᱚ ᱾
ᱥᱮ ᱨᱟᱹᱜᱤᱛᱮᱢ ᱜᱤᱛᱤᱡ ᱠᱟᱱᱟ ᱚᱲᱟᱜ ᱨᱮᱠᱚ ᱨᱟᱹᱜᱤ ᱦᱚᱪᱚ ᱠᱟ ᱢᱮᱭᱟ?
ᱟᱫᱚ ᱪᱮᱫ ᱨᱟᱜᱤ ᱛᱮᱜᱤᱛᱤᱡ ᱟᱭ ᱥᱮ ᱾
ᱦᱮᱸ ᱵᱠᱷᱟᱡ ᱫᱚ ᱨᱟ
ᱦᱩᱸᱩ ᱟᱨ ᱪᱮᱫ ᱜᱤᱛᱤᱡ ᱞᱮᱝ ᱠᱷᱟᱱ ᱨᱟᱜᱤ ᱜᱮ ᱵᱟ ᱾
ᱵᱟ ᱟᱫᱚ ᱯᱷᱞᱮ ᱨᱟᱜᱤ ᱛᱮ
ᱦᱩᱸ ᱵᱟᱝ ᱟᱢᱫᱚ ᱪᱮᱫ-ᱮᱢ ᱪᱤᱠᱟᱭᱟ ᱾
ᱪᱮ ᱦᱚᱸ ᱵᱟᱝ ᱤᱧ ᱫᱚ ᱫᱩᱲᱩᱵ ᱠᱟᱱᱟ ᱾ ᱫᱟᱠᱟ ᱪᱚᱫᱟ ᱦᱳᱭ ᱠᱟᱱᱟ ᱫᱟᱠᱟ ᱤᱥᱤᱱᱹ ᱦᱩᱭᱩᱜ ᱠᱟᱱᱟ ᱾
ᱪᱮᱫ ᱠᱚᱯᱮ ᱩᱛᱩᱭᱮᱟᱼᱟ ᱾
ᱟᱞᱩ ᱟᱨ ᱯᱚᱴᱚᱞ ᱩᱛᱩ ᱦᱳᱭᱳᱜ ᱠᱟᱱᱟ ᱾
ᱦᱩᱸ ᱦᱮᱸᱛᱚ ᱩᱛᱩ ᱫᱚ ᱮᱥᱤᱱ-ᱱᱟᱥᱮ ᱟᱹᱣᱨᱤᱭᱟ?
ᱟᱩᱨᱤ ᱫᱟᱠᱟ ᱜᱮ ᱟᱩᱨᱤ ᱤᱥᱤᱱ-ᱟ ᱾
ᱚᱻ ᱾
ᱦᱮ
ᱠᱫᱚ ᱫᱟᱜ ᱡᱟᱹᱲᱤ ᱠᱚ ᱪᱮᱛ ᱞᱮᱠᱟ ᱦᱳᱭᱱᱟ?
ᱫᱟᱜ ᱡᱟᱹᱲᱤ ᱫᱚ ᱵᱟᱭ ᱡᱟ. ᱲᱤ ᱮᱫ ᱟᱯᱮ ᱥᱮᱫ ᱫᱚ?
ᱦᱮᱸ ᱟᱞᱮ ᱥᱮᱫ ᱦᱚᱸ ᱞᱳᱚᱴᱟᱢᱩᱴᱤ ᱦᱩᱭ ᱠᱟᱱᱟ ᱡᱟᱨ ᱵᱷᱟᱞᱮ ᱫᱚ ᱵᱟᱝ ᱢᱟᱱᱮ ᱫᱟᱜ ᱫᱚᱭ ᱫᱟᱜ ᱠᱟᱫᱟᱭ ᱵᱟᱝ ᱫᱚ ᱵᱟᱝ ᱢᱟᱱᱮ ᱵᱷᱟᱞᱮ ᱫᱚ ᱵᱟᱝ ᱦᱳᱭ ᱠᱟᱱᱟ ᱟᱨᱠᱤ
ᱩ ᱪᱟᱥ ᱠᱚ ᱪᱟᱥ ᱠᱚ ᱠᱚ ᱪᱟᱥ ᱠᱚᱯᱮ ᱟᱨᱚᱢ ᱵᱷᱚᱭ ᱞᱟᱜᱤᱛ ᱟᱥᱮ ᱪᱮᱛ?
ᱫᱟᱜ ᱜᱮ ᱵᱟᱭ ᱫᱟᱟᱜ ᱠᱟᱫᱟ ᱟᱠᱟᱨᱮᱢ ᱪᱟᱥᱟ ᱾ ᱛᱚᱢᱵᱟᱦᱟ ᱛᱚᱢᱵᱟ ᱞᱮᱠᱟ ᱫᱚ ᱵᱟᱭ ᱫᱟᱜ ᱥᱩ ᱫᱟᱜ ᱮᱫᱟᱭ ᱞᱤᱸᱜᱤ ᱪᱟᱞᱟᱜ ᱠᱟᱱᱟ ᱟᱨ ᱩᱱᱟᱹᱜ -ᱩ ᱩᱱᱟᱹᱜ ᱟᱭᱢᱟ ᱫᱤᱱᱮ ᱥᱤᱛᱩᱝ ᱠᱷᱟᱫ ᱫᱚᱭ ᱛᱟᱦᱞᱮ ᱢᱟᱱᱮ ᱵᱟᱹᱫ ᱠᱚᱢᱟ ᱯᱩᱨᱟᱹ ᱨᱚᱦᱚᱲ ᱴᱷᱤᱠ ᱠᱟᱱᱟ ᱛᱟᱦᱚᱞᱮ ᱫᱟᱜ ᱯᱩᱨᱟᱹ ᱵᱚᱞᱚᱱ ᱠᱟᱱᱟ᱾ ᱛᱚᱸᱵᱟ ᱜᱮ ᱵᱟᱝ ᱛᱚᱸᱵᱟᱜ ᱠᱟᱱᱟ ᱟᱨ ᱵᱟᱝ ᱛᱚᱸᱵᱟ ᱞᱮᱱᱠᱷᱟᱱ ᱛᱚ ᱦᱟᱸᱜ ᱪᱟᱥ ᱫᱚ ᱵᱟᱝ ᱦᱩᱭᱩᱜᱼᱟ ᱥᱮ
ᱦᱮᱸᱻᱦᱮᱸᱻ
ᱟᱯᱮ, ᱟᱯᱮ ᱥᱮᱫ ᱫᱚ ᱪᱟᱥ ᱯᱮ ᱮ ᱟᱨᱟᱢᱵᱷᱚ ᱠᱮᱫᱼᱟ ᱥᱮ ᱨᱚᱦᱚᱭ
ᱪᱟᱥ ᱠᱚᱫᱚ ᱟᱹᱣᱨᱤ ᱟᱨᱚᱢᱵᱷᱚ ᱦᱩᱭᱩᱜᱼᱟ ᱫᱟᱜ ᱫᱚ ᱚᱱᱠᱟ ᱞᱮᱠᱟ ᱫᱚ ᱵᱟᱭ ᱫᱟᱜ ᱮᱫᱟ ᱟᱨᱚ ᱢᱟᱱᱮ ᱛᱚᱞᱟ ᱠᱚᱫᱚ ᱦᱟᱸᱜ ᱦᱟᱨᱟ ᱜᱚᱫ ᱠᱟᱱ ᱜᱮᱭᱟ ᱦᱳᱲᱳ ᱫᱚ ᱪᱟᱨᱟ ᱠᱚᱫᱚ ᱦᱟᱸᱜ
ᱚ ᱟᱯᱮ ᱥᱮᱫ ᱜᱮ ᱛᱟᱦᱚᱞᱮ ᱨᱚᱦᱚᱭ ᱞᱟᱹᱜᱤᱫ ᱡᱩᱫᱤ ᱢᱟᱲᱟᱝ-ᱢᱟᱲᱟᱝ ᱨᱚᱦᱚᱭ ᱦᱚᱭᱚᱜᱼᱟ ᱟᱛᱩ ᱥᱮᱫ ᱜᱮᱞᱮ ᱪᱟᱞᱟᱜᱼᱟ ᱛᱟᱦᱚᱞᱮ ᱟᱞᱮ ᱦᱚᱸ ᱨᱚᱦᱚᱭ ᱠᱚ ᱠᱟᱹᱢᱤ ᱠᱚ
ᱦᱚᱭ ᱪᱮᱫᱟᱜ ᱵᱟᱝ ᱪᱮ ᱯᱷᱤᱨᱤ ᱛᱮᱞᱮ ᱠᱟᱹᱢᱤ ᱦᱚᱪᱚ ᱯᱮᱭᱟ ᱦᱟᱸᱜ ᱯᱷᱤᱨᱤ ᱛᱮᱫᱚ ᱵᱟᱝ
ᱟᱨ ᱛᱤᱱᱟᱹᱜ
ᱪᱮᱫ ᱦᱚᱸ ᱵᱟᱝ ᱟᱸᱡᱚᱢᱚᱜ ᱠᱟᱱᱟ
ᱛᱤᱱᱟᱹᱜ-ᱛᱤᱱᱟᱹᱜ ᱠᱟᱛᱮᱫ ᱠᱚ ᱮᱢᱚᱜ, ᱮᱢᱚᱜᱼᱟ ᱚᱱᱛᱮ ᱫᱚ ᱠᱩᱲᱟᱹᱭ ᱟᱨ ᱠᱩᱲᱟᱹᱭ ᱥᱟᱛᱮ ᱪᱮᱫ ᱠᱚ ᱮᱢᱚᱜᱼᱟ᱾ ᱡᱚᱢ ᱠᱚᱫᱚ
ᱠᱩᱲᱟᱹᱭ ᱥᱟᱶᱛᱮ ᱫᱟᱠᱟ ᱠᱚ ᱮᱢᱚᱜ ᱜᱮᱭᱟ ᱟᱨ ᱩᱛᱩ ᱠᱩᱲᱟᱹᱭ ᱫᱚᱠᱚ ᱮᱢᱚᱜ ᱜᱮᱭᱟ ᱛᱤᱱᱥᱚ ᱴᱟᱠᱟ ᱠᱟᱛᱮ ᱯᱮ ᱥᱟᱭ ᱠᱟᱛᱮᱫ ᱟᱨ ᱚᱱᱟ ᱥᱟᱶ ᱫᱚ ᱫᱟᱠᱟ ᱠᱚ ᱮᱢᱚᱜ ᱜᱮᱭᱟ᱾ ᱟᱯᱮ ᱥᱮᱫ ᱫᱚ?
ᱨᱚᱦᱚᱭ ᱨᱮᱜᱮ ᱯᱮᱥᱚ ᱴᱟᱠᱟ ᱠᱚ ᱮᱢᱚᱜᱼᱟ ᱾
ᱦᱮᱸᱻ ᱦᱮᱸᱻ ᱨᱚᱦᱚᱭ ᱨᱮᱜᱮ
ᱛᱤᱭᱟᱹᱜ ᱛᱤᱨᱮ ᱮᱸ ᱛᱤᱨᱮᱫᱚ ᱛᱤᱱᱟᱹᱜ ᱢᱟᱱᱮ ᱛᱤᱱᱟᱹᱜ ᱠᱷᱚᱱᱟᱜ ᱟᱨᱟᱢᱵᱷᱚᱜᱼᱟ ᱟᱨ ᱛᱤᱨᱮ ᱪᱷᱩᱴᱤᱜᱼᱟ?
ᱦᱚᱭ ᱥᱟᱛᱴᱟ ᱠᱚᱥᱮᱡ ᱠᱷᱚᱱᱟᱜ ᱟᱨᱟᱢᱵᱷᱚᱜᱼᱟ ᱛᱤᱱᱴᱟ ᱠᱚᱥᱮᱡ ᱪᱷᱩᱴᱤᱜᱼᱟ᱾
ᱛᱤᱱᱴᱟ
ᱦᱚᱭ ᱛᱤᱱᱴᱟ ᱟᱲᱦᱟᱹᱭᱴᱟ
ᱚ ᱟᱞᱮ ᱥᱮᱫ ᱫᱚ ᱚᱠᱚᱭ ᱠᱚᱫᱚ ᱫᱟᱠᱟ ᱠᱚ ᱮᱢᱚᱜᱼᱟ ᱦᱮᱸᱻ
ᱪᱮᱫ ᱞᱮᱠᱟ ᱢᱤᱫ ᱫᱷᱚᱢᱚᱠ ᱡᱟᱦᱟᱸ ᱫᱚ ᱵᱟᱠᱚ ᱞᱟᱹᱭᱟ ᱪᱟᱱᱥ ᱡᱟᱦᱟᱸᱟᱢ ᱠᱟᱹᱢᱤ ᱫᱚ ᱟᱨᱠᱤ ᱦᱚᱭ ᱢᱟᱱᱮ ᱡᱮ ᱡᱚᱢ ᱠᱟᱛᱮ ᱡᱚᱢ ᱵᱤ ᱠᱟᱛᱮᱫ ᱜᱮᱢ ᱠᱟᱹᱢᱤ ᱫᱟᱲᱮᱭᱟᱜᱼᱟ ᱢᱟ ᱞᱟᱹᱭ ᱢᱮ ᱡᱚᱢ ᱵᱤ ᱠᱟᱛᱮᱫ ᱫᱚ ᱠᱟᱹᱢᱤ ᱫᱚ ᱵᱟᱭ ᱜᱟᱱᱚᱜ ᱜᱮᱭᱟ᱾
ᱦᱚᱭ-ᱦᱚᱭ-ᱦᱚᱭ
ᱚᱲᱟᱜ ᱠᱷᱚᱱᱟᱜ ᱡᱟᱦᱟᱸᱭ ᱡᱚᱢ ᱠᱟᱛᱮᱭ ᱪᱟᱞᱟᱜᱼᱟ ᱤᱱᱟᱹ ᱤᱱᱟᱹ ᱫᱚ ᱡᱟᱦᱟᱸᱢ ᱠᱟᱹᱢᱤ ᱠᱮᱫᱟ ᱤᱱᱟᱹ ᱜᱮ ᱡᱟᱦᱟᱸᱢ ᱠᱟᱹᱢᱤ ᱫᱟᱲᱮᱭᱟᱫᱟ ᱡᱚᱢ ᱠᱟᱛᱮ ᱫᱚ ᱵᱟᱢ ᱠᱟᱹᱢᱤ ᱫᱟᱲᱮᱭᱟᱜᱼᱟ᱾
ᱦᱚᱭ -ᱦᱚᱭ-ᱦᱚᱭ
ᱦᱳᱭ ᱟᱫᱚ ᱟᱸ ᱱᱚᱝᱠᱟ ᱦᱤᱥᱟᱹᱵ ᱛᱟᱦᱮᱱᱟ ᱵᱟᱨᱚ ᱜᱚᱱᱰᱟ ᱥᱮ ᱟᱴ ᱜᱚᱱᱰᱟ ᱛᱚᱞᱟᱢ ᱛᱩᱫᱟ ᱛᱟᱨᱯᱚᱨᱮ ᱚᱱᱟᱢ ᱛᱩᱫ ᱠᱟᱛᱮᱜ ᱚᱱᱟ ᱨᱚᱦᱚᱭ ᱪᱟᱵᱟ ᱞᱮᱠᱷᱟᱡ ᱜᱮ ᱪᱷᱩᱴᱤ ᱟᱫᱚ ᱟᱢ ᱛᱤᱱᱟᱹᱜ ᱛᱮᱢ ᱨᱚᱦᱚᱭ ᱪᱟᱵᱟᱭᱟ ᱟᱨᱠᱤ ᱚᱱᱮ ᱚᱱᱠᱟ
ᱦᱩᱸ-ᱦᱩᱸ ᱡᱟᱦᱟᱢ ᱞᱟᱹᱭ ᱠᱮᱫᱼᱟ ᱴᱷᱤᱠ ᱜᱮ ᱢᱮᱱᱠᱷᱟᱱ ᱟᱞᱮ ᱥᱮᱫ ᱫᱚ ᱠᱟᱹᱴᱤᱡ ᱟᱞᱟᱫᱟ ᱦᱮᱸ ᱡᱮᱢᱚᱱ ᱟᱞᱮ ᱥᱮᱫ ᱫᱚ ᱪᱷᱚᱴᱟ ᱛᱮᱜᱮ ᱢᱟᱱᱮ ᱵᱟᱹᱫᱷ ᱦᱚᱸᱠᱚ ᱛᱤᱭᱩᱜ ᱜᱮᱭᱟ ᱡᱟᱦᱟᱸᱭ ᱠᱚᱣᱟᱜ ᱡᱩᱫᱤ ᱥᱩᱨ ᱜᱮᱛᱟ ᱠᱚᱣᱟ ᱪᱷᱚᱴᱟ ᱛᱮᱜᱮ ᱠᱚ ᱛᱤᱭᱩᱜᱟ ᱟᱨ ᱡᱟᱦᱟᱸᱭ ᱠᱚ ᱡᱩᱫᱤ ᱥᱟᱺᱜᱤᱧ ᱜᱮᱭᱟ ᱛᱚ ᱥᱟᱛᱴᱟ ᱵᱟᱡᱟᱣ ᱜᱚᱫᱚᱜ ᱜᱮᱭᱟ ᱢᱮᱱᱠᱷᱟᱱ ᱟᱞᱮ ᱫᱚ ᱮᱸᱜ ᱫᱚᱥ ᱜᱚᱱᱰᱟ ᱛᱚᱞᱟ ᱠᱚ ᱛᱩᱫᱟ ᱢᱮᱱᱠᱷᱟᱱ ᱚᱠᱚᱭ ᱠᱚᱣᱟᱜ ᱫᱚ ᱡᱮᱢᱚᱱ ᱢᱟᱱᱮ ᱤᱭᱟᱹ ᱵᱟᱠᱚ ᱛᱩᱫ ᱫᱟᱲᱮᱭᱟᱜᱼᱟ ᱚᱠᱚᱭ ᱠᱚᱫᱚ ᱧᱮᱞ ᱢᱮ ᱚᱱᱟ ᱵᱟᱨ ᱜᱷᱚᱱᱴᱟ ᱨᱮᱜᱮ ᱧᱮᱞ ᱵᱟᱨ ᱜᱷᱚᱱᱴᱟ ᱛᱮᱜᱮ ᱧᱮᱞ ᱢᱮ ᱚᱠᱚᱭ ᱫᱚ ᱫᱚᱥ ᱵᱟᱨᱚ ᱜᱟᱱᱰᱟ ᱦᱩᱭᱩᱜ ᱠᱟᱱ ᱛᱟᱭᱟ ᱚᱠᱚᱭ ᱫᱚ ᱟᱴ ᱜᱟᱱᱰᱟ ᱦᱚᱸ ᱦᱩᱭᱩᱜ ᱠᱟᱱ ᱛᱟᱭᱟ ᱛᱟᱦᱚᱞᱮ ᱚᱱᱠᱟ ᱛᱮᱠᱚ ᱚᱠᱚᱭ ᱠᱚ ᱡᱟᱹᱥᱛᱤᱜ ᱛᱟᱠᱚᱣᱟ ᱟᱨ ᱠᱚᱢᱚᱜ ᱛᱟᱠᱚᱣᱟ ᱛᱚᱞᱟ ᱫᱚ ᱦᱟᱸᱜ ᱠᱩᱲᱟᱹᱜᱼᱟ ᱢᱮᱱᱠᱷᱟᱱ ᱨᱚᱦᱚᱭ ᱫᱚ ᱨᱚᱦᱚᱭ ᱪᱟᱵᱟᱭᱟᱠᱚ ᱡᱟᱦᱟᱸ ᱛᱤᱱᱟᱹᱜ ᱛᱚᱞᱟ ᱠᱚ ᱛᱩᱫ ᱠᱟᱫᱟ ᱡᱷᱚᱛᱚ ᱠᱚ ᱨᱚᱦᱚᱭ ᱪᱟᱵᱟᱭᱟ, ᱢᱮᱱᱠᱟᱷᱟᱱ ᱛᱤᱱᱴᱟ ᱦᱟᱹᱵᱤᱡ ᱫᱚ ᱵᱟᱝ ᱠᱚ ᱛᱟᱦᱮᱱᱟ᱾ ᱵᱟᱨᱚᱴᱟ ᱮᱠᱴᱟ ᱵᱟᱠᱷᱟᱱ ᱮᱜᱟᱨᱚᱴᱟ ᱦᱚᱸ ᱦᱩᱭᱩᱜᱼᱟ ᱾ ᱨᱚᱦᱚᱭ ᱚᱱᱟ ᱡᱟᱦᱟᱸ ᱛᱤᱱᱟᱹᱜ ᱮᱢ ᱛᱩᱫ ᱪᱟᱵᱟ ᱟᱠᱟᱫᱟ ᱚᱱᱮ ᱫᱚᱥ ᱜᱷᱚᱱᱴᱟ ᱠᱟᱛᱮᱜ ᱚᱱᱟᱢ ᱨᱚᱦᱚᱭ ᱼᱼ ᱪᱟᱵᱟ ᱦᱚᱴᱚ ᱠᱟᱜᱼᱟ, ᱟᱨ ᱠᱚ ᱦᱤᱡᱩᱜᱼᱟ, ᱟᱨ ᱠᱚᱛᱚᱠ ᱠᱚᱫᱚ ᱚᱸᱰᱮ ᱜᱮ ᱵᱟᱹᱫᱽ ᱨᱮᱜᱮ ᱫᱟᱠᱟ ᱠᱚᱠᱚ ᱮᱢᱟ ᱠᱚᱼᱼ ᱟᱨ ᱡᱩᱫᱤ ᱟᱛᱳ ᱢᱟᱱᱮ ᱯᱟᱥᱮ ᱚᱲᱟᱜ ᱨᱮᱱ ᱠᱟᱱᱟᱭ ᱾ ᱛᱟᱦᱚᱞᱮ ᱚᱲᱟᱜ ᱨᱮ ᱦᱮᱡ ᱠᱟᱛᱮ ᱦᱟᱸᱜ ᱛᱩᱯᱩ ᱥᱟᱯᱟ ᱠᱟᱛᱮ ᱫᱟᱠᱟ ᱠᱚ ᱮᱢᱟᱠᱚᱣᱟ, ᱟᱨ ᱡᱩᱫᱤ ᱢᱟᱱᱮ ᱟᱛᱳ ᱪᱷᱤᱰᱟᱹᱞ ᱜᱮᱭᱟᱭ ᱥᱮ ᱮᱴᱟᱜ ᱟᱛᱳ ᱨᱮᱱ ᱠᱟᱱᱟᱭ ᱥᱮ ᱫᱤᱠᱩ ᱠᱚᱣᱟᱜ ᱛᱟᱦᱞᱮ ᱩᱱᱤ ᱫᱚ ᱾ ᱠᱷᱟᱹᱡᱟᱹᱲᱤ ᱠᱚ ᱮᱢᱟᱜ-ᱟ, ᱠᱷᱟᱹᱡᱩᱨ ᱥᱟᱛᱮ ᱪᱚᱯ ᱠᱚ, ᱯᱮᱸᱭᱟᱡᱽ ᱠᱚ, ᱢᱟᱹᱨᱤᱪ ᱠᱚ ᱾ ᱟᱨ ᱡᱟᱦᱟᱸᱭ ᱪᱮᱱ ᱦᱚᱸ ᱵᱟᱱ᱾ ᱮᱢᱚᱜᱼᱟ, ᱩᱱᱠᱩ ᱫᱚ ᱯᱚᱭᱥᱟ ᱠᱚ ᱮᱢᱚᱜᱼᱟ ᱠᱩᱲᱤ ᱴᱟᱠᱟ ᱠᱟᱛᱮ ᱥᱮ ᱛᱤᱨᱤᱥ ᱴᱟᱠᱟ ᱠᱟᱛᱮ ᱪᱚᱝ ᱾ ᱚᱱᱠᱟ ᱟᱨ ᱯᱚᱭᱥᱟ ᱫᱚ ᱼᱼ ᱵᱟᱨᱥᱚ ᱠᱟᱛᱮᱫ ᱠᱚ ᱮᱢᱟ ᱠᱚᱣᱟ ᱟᱞᱮ ᱥᱮᱫ ᱫᱚ ᱡᱚᱛᱚ ᱜᱮ ᱾
ᱵᱟᱝ ᱟᱞᱮ ᱥᱮᱫ ᱫᱚ, ᱟᱫᱚ ᱦᱚᱭ ᱫᱚ ᱢᱟᱲᱟᱝ ᱛᱮᱫᱚ ᱾ ᱢᱟᱲᱟᱝ ᱛᱮᱫᱚ ᱚᱱᱠᱟ ᱜᱮ ᱟᱲᱟᱭᱥᱚ ᱴᱟᱠᱟ ᱠᱟᱛᱮᱫ ᱠᱚ ᱮᱢᱟ ᱠᱚ ᱠᱟᱱ ᱛᱟᱦᱮᱸᱫ ᱟᱫᱚ ᱱᱤᱭᱟᱹ ᱫᱷᱟᱣ ᱫᱚ ᱦᱟᱸᱜ ᱾ ᱠᱚ ᱢᱮᱱᱫᱟ ᱡᱮ ᱾ ᱢᱟᱱᱮ ᱡᱚᱛᱚ ᱨᱮᱭᱟᱜ ᱫᱟᱢ ᱠᱚ ᱵᱮᱥᱤᱜ ᱠᱟᱱᱟ ᱥᱮ ᱟᱫᱚ ᱤᱱᱟᱹ ᱠᱟᱨᱚᱱ ᱛᱮ ᱟᱫᱚ ᱦᱟᱸᱜ ᱾ ᱟᱫᱚ ᱠᱚ ᱞᱟᱹᱭ ᱫᱟ ᱛᱤᱱᱥᱚ ᱴᱟᱠᱟ ᱠᱟᱛᱮ ᱞᱮ ᱦᱟᱛᱟᱣᱟ ᱟᱨᱠᱤ ᱠᱟᱹᱢᱤᱱ ᱠᱚ ᱱᱚᱝᱠᱟ ᱞᱟᱹᱭ ᱵᱟᱲᱟ ᱦᱩᱭ ᱠᱟᱱ ᱜᱮᱭᱟ, ᱟᱨ ᱢᱩᱱᱤᱥ ᱠᱚᱫᱚ ᱼᱼ ᱥᱟᱲᱮ ᱛᱤᱱ ᱥᱚ ᱴᱟᱠᱟ ᱠᱟᱛᱮ ᱜᱮᱠᱚ ᱮᱢᱟ ᱠᱚᱣᱟ ᱟᱨᱠᱤ᱾ ᱟᱞᱮ ᱥᱮᱱᱟᱜ ᱦᱟᱥᱟ ᱫᱚ ᱟᱹᱰᱤ ᱜᱮ ᱟᱞᱟᱫᱟ ᱜᱮᱭᱟ, ᱟᱨᱼᱼ ᱡᱟᱦᱟᱸ ᱫᱚ ᱢᱤᱫ ᱜᱷᱟᱹᱲᱤᱡ ᱛᱮ ᱫᱟᱜ ᱞᱚᱞᱚᱜ ᱜᱮᱭᱟ, ᱟᱫᱚ ᱪᱮᱠᱟᱢ ᱠᱟᱹᱢᱤ ᱫᱟᱲᱮᱭᱟᱜᱼᱟ ᱡᱩᱫᱤ ᱼᱼ ᱡᱟᱦᱟᱸ ᱛᱤᱱᱟᱹᱜ ᱛᱚᱣᱟ ᱡᱟᱦᱟᱸᱟᱢ ᱞᱟᱹᱭ ᱠᱮᱫ ᱫᱚ ᱟᱴ ᱜᱚᱱᱰᱟ ᱥᱮ ᱫᱚᱥ ᱜᱚᱱᱰᱟ ᱾ ᱱᱚᱣᱟ ᱫᱚ ᱴᱷᱤᱠ ᱵᱟᱹᱧ ᱵᱟᱲᱟᱭᱟ ᱾ ᱛᱤᱱᱟᱹᱜ ᱠᱟᱛᱮ ᱠᱚ ᱦᱚᱪᱚ ᱠᱚᱣᱟ ᱢᱮᱱᱠᱷᱟᱱᱼᱼ ᱚᱱᱟ ᱛᱩᱫ ᱠᱟᱛᱮᱜ ᱟᱢ ᱨᱚᱦᱚᱭ ᱪᱟᱵᱟ ᱦᱩᱭᱩᱜᱜ ᱛᱟᱢᱟ ᱛᱟᱦᱚᱞᱮ ᱠᱷᱟᱱ ᱜᱮ ᱪᱷᱩᱴᱤ ᱫᱚ ᱦᱩᱭᱩᱜᱼᱟ, ᱡᱩᱚᱫᱤ ᱟᱢ ᱼᱼ ᱚᱱᱟ ᱨᱮ ᱮᱤᱢᱱᱤ ᱛᱮᱜᱮ ᱫᱟᱜ ᱫᱚᱢᱮ ᱞᱚᱞᱚᱼᱟ ᱥᱮ ᱟᱞᱮᱥᱮᱫ ᱫᱚ ᱟᱫᱚ ᱚᱱᱟ ᱠᱟᱨᱚᱱ ᱛᱮ ᱰᱮᱨᱤᱡ ᱜᱮᱛᱟ ᱠᱚᱣᱟ ᱟᱨᱠᱤ ᱾ ᱟᱨ ᱚᱲᱟᱜ ᱠᱷᱚᱱᱟᱜ ᱩᱰᱩᱠ ᱛᱮᱦᱚᱸ ᱠᱟᱹᱡ ᱫᱮᱨᱤᱜ ᱜᱮᱛᱟ ᱠᱚᱣᱟ ᱥᱮᱛᱟᱜ ᱨᱮ ᱵᱟᱠᱚ ᱩᱰᱩᱠ ᱫᱟᱲᱮᱜᱼᱟ ᱾
ᱟᱞᱮ ᱨᱮᱱ ᱫᱚ ᱰᱮᱨᱤ ᱢᱟᱱᱮ ᱾ ᱫᱟᱜ ᱫᱚ ᱞᱚᱞᱚᱜᱼᱟ ᱡᱮᱠᱟ ᱵᱟᱝ ᱞᱚᱞᱩᱜᱼᱟ, ᱚᱱᱠᱟ ᱫᱚ ᱵᱟᱝ ᱫᱟᱜ ᱞᱚᱞᱚᱜᱼᱟ, ᱢᱮᱱᱠᱷᱟᱱ ᱚᱱᱮ ᱼᱼ ᱥᱮᱛᱟᱜ ᱧᱚᱜ, ᱟᱹᱰᱤ ᱥᱮᱛᱟᱜ ᱨᱮᱠᱚ ᱪᱟᱞᱟᱜᱼᱟ ᱾ ᱟᱨ ᱫᱚᱥ ᱜᱷᱚᱱᱴᱟ ᱾ ᱛᱚᱞᱟ ᱠᱚ ᱛᱳᱫ ᱦᱚᱴᱚ ᱠᱟᱜᱼᱟ, ᱟᱨ ᱛᱳᱫ ᱠᱟᱛᱮ ᱠᱚ ᱨᱚᱦᱚᱭᱟ ᱾ ᱚᱱᱟ ᱫᱚᱥ ᱜᱚᱱᱰᱟ ᱾ ᱛᱚᱞᱟ ᱨᱚᱦᱚᱭ ᱪᱟᱵᱟ ᱞᱮᱠᱷᱟᱱ ᱜᱮ ᱟᱫᱚ ᱠᱚ ᱦᱤᱡᱩᱜ ᱢᱟᱱᱮ ᱠᱚ ᱦᱤᱡᱩᱜᱼᱟ, ᱡᱩᱫᱤ ᱼᱼ ᱡᱮ ᱟᱨ ᱠᱟᱹᱴᱤᱡ ᱪᱟᱞᱟᱝ ᱵᱟᱠᱤ ᱛᱟᱦᱮᱭᱮᱱᱟ ᱡᱟᱦᱟᱸ ᱫᱚ ᱢᱤᱫ ᱦᱚᱲᱟᱜ ᱡᱩᱫᱤ ᱢᱟᱱᱮ ᱼᱼ ᱨᱚᱦᱚᱭ ᱵᱟᱹᱠᱤ ᱛᱟᱦᱮᱸᱭᱮᱱᱟ, ᱢᱟᱱᱮ ᱟᱠᱚᱣᱟᱜ ᱦᱤᱥᱟᱹᱵ ᱠᱷᱚᱱᱟᱜ ᱼᱼ ᱵᱟᱹᱲᱛᱤᱜ ᱠᱟᱱ ᱛᱟᱠᱚᱣᱟ ᱛᱟᱦᱚᱞᱮ ᱚᱱᱟ ᱫᱚ ᱵᱟᱠᱚ ᱵᱟᱜᱤ ᱦᱚᱴᱚᱣᱟᱜ ᱜᱮᱭᱟ ᱾ ᱚᱱᱟ ᱠᱚ ᱨᱚᱦᱚᱭ ᱡᱚᱴᱚ ᱠᱟᱜ ᱜᱮᱭᱟ ᱠᱤ ᱛᱟᱦᱞᱮ ᱠᱟᱹᱴᱤᱡ ᱪᱟᱞᱟᱝ ᱵᱟᱝ ᱢᱟᱱᱮ ᱾ ᱟᱠᱚ ᱡᱟᱦᱟᱸᱭ ᱫᱚᱥ ᱜᱟᱱᱰᱟ ᱠᱟᱛᱮ ᱛᱚᱞᱟ ᱠᱩ ᱛᱩᱜ ᱟᱠᱟᱫᱟ ᱚᱱᱟ ᱨᱚᱦᱚᱭ ᱠᱟᱛᱮᱜ ᱾ ᱢᱟᱱᱮ ᱡᱩᱫᱤ ᱵᱟᱹᱲᱛᱤᱭᱮᱱᱟ ᱠᱟᱹᱴᱤᱡ ᱡᱮ ᱟᱨ ᱵᱟᱨ ᱯᱮ ᱜᱷᱟᱱᱴᱟ ᱧ ᱛᱚᱞᱟ ᱞᱟᱜᱟᱜᱼᱟ ᱾ ᱛᱟᱦᱞᱮ ᱵᱚ ᱨᱚᱦᱚᱭ ᱪᱟᱵᱟ ᱦᱚᱴᱚ ᱠᱟᱛᱟᱭᱟ ᱛᱟᱦᱚᱞᱮ ᱟᱨᱦᱚᱸ ᱠᱚ ᱛᱩᱫ ᱛᱮᱠᱚ ᱨᱚᱦᱚᱭ ᱪᱟᱵᱟ ᱦᱚᱴᱚ ᱠᱟᱛᱟᱭᱟ ᱚᱸᱰᱮ ᱫᱚ ᱾ ᱟᱫᱚ ᱡᱩᱫᱤ ᱢᱤᱫ ᱦᱚᱲᱟᱜ ᱵᱟ ᱢᱤᱫ ᱦᱚᱲᱟᱜ ᱛᱚᱞᱟ ᱠᱚ ᱫᱩᱥ ᱜᱟᱱᱰᱟ ᱠᱚ ᱛᱩᱫ ᱛᱮ ᱾ ᱨᱚᱦᱚᱭᱟ ᱠᱚ ᱛᱟᱦᱚᱞᱮ ᱢᱤᱫ ᱦᱚᱲᱟᱜ ᱛᱟᱦᱚᱞᱮ ᱚᱱᱟ ᱫᱚ ᱢᱤᱫ ᱦᱚᱲᱚᱲᱟᱜ ᱵᱟᱹᱲᱛᱤ ᱯᱚᱭᱥᱟ ᱠᱚ ᱦᱟᱛᱟᱣᱟ ᱾
ᱚ ᱾
ᱡᱚᱛᱚ ᱜᱚᱴᱟᱝ ᱠᱚ ᱦᱟᱹᱴᱤᱧᱟ ᱡᱩᱫᱤ ᱚᱸᱰᱮ ᱯᱩᱱ ᱦᱚᱲ ᱾
ᱯᱩᱱ ᱦᱚᱲ ᱛᱮᱠᱚ ᱨᱚᱦᱚᱭ ᱠᱮᱜᱼᱟ ᱾ ᱡᱩᱫᱤ ᱠᱚ ᱧᱮᱞᱟ ᱡᱮ ᱟᱨ ᱢᱤᱫ ᱦᱚᱲᱟᱜ ᱵᱟᱹᱲᱛᱤ ᱠᱟᱱᱟ ᱛᱟᱦᱚᱞᱮ ᱚᱱᱟ ᱠᱚ ᱛᱩᱫᱟ ᱡᱚᱛᱚ ᱯᱩᱱ ᱦᱚᱲᱛᱮ ᱾ ᱟᱨ ᱠᱚ ᱨᱚᱦᱚᱭ ᱪᱟᱵᱟ ᱦᱚᱴᱚ ᱠᱟᱜᱼᱟ ᱢᱤᱫ ᱦᱚᱲᱟᱜ ᱾ ᱠᱟᱹᱢᱤ ᱟᱨ ᱚᱱᱟ ᱢᱤᱫ ᱦᱚᱲᱟᱜ ᱯᱚᱭᱥᱟ ᱫᱚ ᱩᱱᱠᱩ ᱯᱩᱱ ᱦᱚᱲ ᱴᱷᱮᱱ ᱠᱚ ᱦᱟᱹᱴᱤᱧᱟ ᱾
ᱦᱳᱭ ᱦᱳᱭ ᱾ ᱚ ᱦᱮᱸᱛᱚ᱾ ᱵᱷᱟᱹᱜᱤ ᱜᱮ ᱟᱢ ᱟᱯᱮ ᱥᱮᱜ ᱫᱚ ᱢᱚᱴᱟᱢᱩᱴᱤ ᱟᱹᱰᱤ ᱞᱚᱜᱚᱱ ᱜᱮᱯᱮ ᱪᱷᱩᱴᱤᱼᱟ ᱟᱨ ᱞᱚᱜᱚᱱ ᱜᱮᱠᱚ ᱪᱟᱞᱟᱜᱼᱟ ᱟᱞᱮ ᱥᱮᱫ ᱫᱚ? ᱚᱱᱟᱫᱚ ᱥᱟᱛᱴᱟ ᱥᱟᱲᱮ ᱥᱟᱛᱴᱟ ᱜᱟᱱ ᱵᱟᱡᱟᱜ ᱜᱮᱭᱟ ᱟᱫᱚᱼᱼ ᱚᱲᱟᱜ ᱠᱚᱨᱮᱱᱟᱜ ᱠᱟᱢᱤ ᱵᱟᱲᱟᱛᱮ ᱰᱮᱨᱤᱜ ᱛᱟᱠᱚ ᱜᱮᱭᱟ ᱩᱰᱩᱠᱛᱮ ᱥᱚᱢᱚᱭ ᱦᱟᱛᱟ ᱛᱟᱠᱚ ᱜᱮᱭᱟ᱾ ᱛᱟᱯᱚᱨᱮ ᱥᱮᱛᱟᱜ ᱨᱮᱠᱚ ᱥᱮᱱ ᱞᱮᱱᱠᱷᱟᱱ ᱫᱚ ᱵᱟᱝ ᱡᱚᱢ ᱟᱛᱮᱠᱚ ᱪᱟᱞᱟᱜᱼᱟ ᱛᱚ ᱚᱱᱟ ᱫᱚ ᱦᱟᱸᱜ᱾ ᱠᱷᱟᱹᱡᱟᱹᱲᱤ ᱠᱚ ᱤᱫᱤ ᱛᱚᱨᱟ ᱡᱚᱸᱝᱜᱚᱜᱼᱟ ᱟᱨᱠᱤ ᱚᱱᱠᱟ ᱚᱠᱚᱭ ᱚᱠᱟᱞᱮᱠᱟ ᱚᱠᱚᱭ ᱛᱤᱨᱮ ᱩᱰᱩᱠᱚᱜᱼᱟ᱾
ᱦᱮᱸ?
ᱟᱫᱚ ᱚᱠᱚᱭ ᱚᱠᱚᱭ ᱛᱤᱨᱮ ᱩᱰᱩᱠᱚᱜᱟᱭ ᱚᱱᱟ ᱫᱚ ᱢᱟᱱᱮ ᱟᱠᱚ ᱴᱷᱮᱱ ᱰᱤᱯᱮᱱᱰᱼᱟ ᱟᱠᱚ ᱡᱩ ᱛᱤᱱᱟᱹᱜ ᱞᱚᱜᱚᱱ ᱠᱚ ᱪᱟᱞᱟᱜᱼᱟ ᱩᱱᱟᱹᱜ ᱞᱚᱜᱚᱱ ᱜᱮ ᱪᱟᱵᱟᱜᱼᱟ ᱵᱷᱟᱜᱤᱜ ᱛᱟᱠᱚᱣᱟ᱾
ᱦᱳᱭ ᱦᱳᱭ ᱡᱮᱢᱚᱱ ᱟᱞᱮ ᱴᱷᱮᱱ ᱫᱚᱼᱼ ᱡᱷᱚᱛᱚ ᱦᱚᱲᱜᱮ ᱵᱷᱳᱨ ᱨᱮ ᱵᱷᱳᱨ ᱪᱟᱴᱴᱟ ᱨᱮ ᱵᱮᱨᱮᱜ ᱠᱟᱛᱮᱜ ᱫᱟᱠᱟ ᱩᱛᱩ ᱤᱥᱤᱱ ᱫᱟᱹᱛᱟᱹᱱᱤ ᱡᱚᱢ ᱫᱟᱠᱟ ᱚᱠᱚᱭ ᱫᱟᱠᱟᱭ ᱡᱚᱢᱟ ᱚᱠᱚ ᱢᱟᱱᱮ ᱚᱠᱚᱭ ᱫᱚ ᱥᱮᱛᱟᱜ ᱫᱟᱠᱟ ᱵᱟᱠᱚ ᱡᱚᱢ ᱫᱟᱲᱮᱜ ᱜᱮᱭᱟ ᱢᱮᱼᱼ ᱫᱟᱠᱟ ᱠᱚ ᱡᱚᱢ ᱜᱮᱭᱟ ᱵᱮᱥᱤᱨ ᱵᱷᱟᱜᱽ ᱜᱮ ᱫᱟᱠᱟ ᱠᱷᱟᱹᱡᱟᱹᱲᱤ ᱡᱚᱢ ᱠᱟᱛᱮ ᱠᱚ ᱪᱟᱞᱟᱜᱼᱟ᱾ ᱟᱵᱟᱨ ᱦᱟᱸᱰᱮ ᱠᱟᱫᱟ ᱠᱚ ᱛᱚᱞᱟ ᱠᱚ ᱛᱩᱫ ᱠᱮᱫᱟ ᱛᱚᱞᱟ ᱫᱚᱼᱼ ᱠᱟᱹᱴᱤᱡ ᱠᱚ ᱡᱤᱨᱟᱹᱜᱼᱟ ᱡᱤᱨᱟᱹ ᱵᱚᱞᱛᱮ ᱫᱟᱜ ᱠᱚᱠᱚ ᱧᱩᱭᱟ ᱟᱫᱚ ᱨᱚᱦᱚᱭ ᱠᱚ ᱟᱨᱚᱢᱵᱚᱭᱟ ᱨᱚᱦᱚᱭ ᱪᱟᱵᱟ ᱠᱟᱛᱮᱜ ᱟᱫᱚᱼᱼ ᱚᱲᱟᱜ ᱠᱚ ᱦᱤᱡᱩᱜᱼᱟ᱾
ᱦᱮᱸ ᱦᱮᱸ᱾
ᱩᱸ ᱡᱷᱚᱛᱚ ᱜᱮ ᱟᱞᱮ ᱴᱷᱮᱱ ᱫᱚ ᱢᱟᱱᱮ ᱞᱚᱜᱚᱱ ᱞᱚᱜᱚᱱ ᱩᱰᱩᱠᱚᱜᱼᱟ ᱠᱟᱨᱚᱱ ᱡᱩᱫᱤ ᱟᱢᱼᱼ ᱞᱚᱜᱚᱱᱮᱢ ᱪᱟᱞᱟ ᱫᱟᱲᱮᱜᱼᱟ ᱛᱟᱦᱞᱮ ᱞᱚᱜᱚᱱᱮᱢ ᱨᱩᱣᱟᱹᱲᱟ ᱥᱤᱛᱩᱝ ᱩᱱᱟᱹᱜ ᱵᱟᱢ ᱠᱚᱥᱴᱚᱜᱼᱟ ᱥᱮ ᱟᱢᱼᱼ ᱚᱸᱰᱮ ᱠᱟᱹᱢᱤ ᱠᱷᱚᱱ ᱦᱮᱡ ᱠᱟᱛᱮᱜ ᱱᱤᱡᱮᱨᱟᱜ ᱦᱚᱢ ᱨᱚᱦᱚᱭ ᱫᱟᱲᱮᱜᱼᱟ᱾ ᱤᱱᱟᱹ ᱠᱷᱟᱹᱛᱤᱨ ᱟᱞᱮ ᱥᱮᱫ ᱫᱚ ᱞᱚᱜᱚᱱ ᱜᱮᱠᱚ ᱪᱟᱞᱟᱜᱼᱟ ᱞᱚᱜᱚᱱᱼᱼ ᱠᱟᱢᱤ ᱦᱩᱭ ᱞᱮᱜᱮ ᱠᱚ ᱟᱨᱦᱚᱸ ᱱᱤᱡᱮᱨᱟᱜ ᱦᱮᱡ ᱠᱟᱛᱮ ᱦᱚᱸ ᱠᱟᱹᱢᱤ ᱫᱟᱲᱮᱜᱼᱟ᱾ ᱥᱮᱼᱼ ᱢᱟᱱᱮ ᱱᱚᱣᱟ ᱫᱚ ᱦᱚᱸᱜᱚᱭ ᱳᱭ ᱫᱚᱥ ᱵᱚᱪᱷᱚᱨ ᱜᱟᱱᱼᱼ ᱥᱮ ᱩᱱᱟᱹᱜ ᱦᱚᱸ ᱵᱟᱝ ᱢᱟᱱᱮ ᱳᱭ ᱟᱴ ᱥᱟᱛ ᱵᱚᱪᱷᱚᱨ ᱜᱟᱱ ᱦᱩᱭᱩᱜᱼᱟ ᱩᱱ ᱛᱟᱨ ᱞᱟᱦᱟ ᱫᱚ ᱵᱟᱠᱷᱟᱱ ᱟᱞᱮ ᱴᱷᱮᱱ ᱦᱚᱸ ᱛᱟᱦᱮ ᱠᱟᱱᱟ ᱮᱢᱱᱤ ᱨᱚᱦᱚᱭ ᱠᱚ ᱪᱟᱞᱟᱜ ᱛᱟᱦᱮᱸᱜᱼᱟᱼᱼ ᱱᱚᱴᱟ ᱦᱚᱸ ᱫᱚᱥᱴᱟ ᱦᱚᱸᱠᱚ ᱚᱸᱰᱜᱚᱜ ᱠᱟᱱ ᱯᱩᱨᱟᱹ ᱦᱟᱸᱜ ᱟᱭᱩᱵ ᱪᱟᱴᱴᱟ ᱠᱚ ᱦᱤᱡᱜᱼᱟ ᱪᱟᱴᱴᱟ ᱯᱟᱸᱪᱴᱟ ᱠᱚ ᱦᱤᱡᱩᱜ ᱛᱟᱸᱦᱮᱜᱼᱟ ᱟᱫᱚ ᱩᱱᱫᱚ ᱮᱸ ᱫᱚᱥ ᱟᱴᱴᱟ ᱡᱫᱤ ᱩᱰᱩᱠ ᱮᱱᱟᱭ ᱟᱴᱴᱟ ᱱᱚᱸᱴᱟ, ᱫᱚᱥᱴᱟ, ᱛᱩᱫ ᱠᱮᱫᱟᱭ ᱫᱟᱠᱟ ᱠᱚ ᱫᱟᱠᱟ ᱠᱚ ᱡᱚᱢ ᱠᱟᱛᱮᱜ ᱨᱚᱦᱚᱭ ᱠᱟᱛᱮ ᱟᱨ ᱠᱚ ᱟᱹᱭᱩᱵ ᱛᱟᱦᱮᱸᱜᱼᱟ ᱪᱟᱨᱴᱟ ᱯᱟᱸᱪᱴᱟ ᱵᱟᱡᱟᱜ ᱛᱟᱦᱮᱸᱜᱼᱟ ᱟᱫᱚ ᱢᱮᱱᱠᱷᱟᱱ ᱱᱮᱛᱟᱨ ᱫᱚᱠᱚ ᱩᱭᱦᱟᱹᱨᱮᱜᱼᱟ ᱡᱮᱼᱼ ᱡᱩᱫᱤ ᱟᱢ ᱩᱱᱟᱹᱜ ᱞᱮᱴᱮᱢ ᱪᱟᱞᱟᱜᱼᱟ ᱩᱱᱟᱹᱜ ᱞᱮᱴᱮᱢ ᱦᱤᱡᱩᱜᱼᱟ ᱛᱟᱦᱚᱞᱮ ᱚᱲᱟᱜ ᱨᱮᱱᱟᱜ ᱠᱟᱹᱢᱤ ᱫᱚ ᱛᱟᱦᱮᱱ ᱛᱟᱢᱟ᱾ ᱛᱟᱦᱚᱞᱮ ᱥᱮᱛᱟᱜ ᱨᱮ ᱡᱩᱫᱤᱢ ᱪᱟᱞᱟᱜᱼᱟ ᱩᱱᱟᱹᱜ ᱦᱤ ᱩᱱᱟᱹᱜ ᱛᱚᱞᱟ ᱜᱮᱼᱼ ᱛᱳᱜ ᱠᱟᱛᱮ ᱨᱚᱦᱚᱭ ᱴᱚᱠᱟᱜ ᱟᱢ ᱟᱨ ᱦᱮᱡ ᱠᱟᱼᱼ ᱛᱮᱜ ᱡᱤᱨᱟᱹᱣ ᱵᱟᱲᱟ ᱠᱟᱛᱮᱜ ᱟᱢᱟᱜ ᱱᱤᱡᱮᱨᱟᱜ ᱦᱚᱸᱢ ᱢᱟᱱᱮᱢ ᱨᱚᱦᱚᱭ ᱫᱟᱲᱮᱜᱼᱟ ᱥᱮᱢᱼᱼ ᱠᱟᱹᱢᱤ ᱫᱟᱲᱮᱜᱼᱟ ᱤᱱᱟᱹ ᱠᱷᱟᱹᱛᱤᱨ ᱟᱞᱮ ᱥᱮᱫ ᱫᱚ ᱥᱮᱛᱟᱜ ᱵᱮᱲᱟ ᱜᱮᱠᱚ ᱥᱮᱛᱟᱜ ᱨᱮᱜᱮ ᱠᱚ ᱪᱟᱞᱟᱜᱼᱟ᱾ ᱟᱨ ᱚᱱᱮ ᱨᱚᱦᱚᱭ ᱠᱟᱛᱮᱜ, ᱚᱲᱟᱜ ᱦᱮᱡ ᱠᱟᱛᱮᱜ ᱱᱤᱡᱨᱮᱨᱟᱜ ᱠᱟᱹᱢᱤ ᱛᱟᱠᱚ ᱜᱮᱭᱟ ᱠᱚ ᱚᱠᱚᱭ ᱠᱚᱣᱟᱜ ᱫᱚ ᱠᱟᱹᱢᱤ ᱫᱟᱲᱮ ᱭᱟᱜ ᱡᱟᱸᱦᱟᱭ ᱠᱚ ᱥᱟᱦᱟᱣ ᱫᱟᱲᱮᱜᱼᱟ ᱠᱟᱹᱢᱤ ᱜᱮᱭᱟ ᱠᱚ᱾
ᱚ ᱟᱪᱪᱷᱟ ᱟᱪᱪᱷᱟ᱾
ᱟᱨ ᱚᱱᱟᱜᱮ ᱱᱚᱣᱟᱜᱮ ᱢᱚᱱᱮ ᱦᱩᱭᱩᱜ ᱠᱟᱱᱟ ᱱᱚᱣᱟᱜᱮ ᱡᱮ ᱵᱮᱥᱴᱟ ᱡᱮᱼᱼ ᱢᱟᱱᱮ ᱥᱤᱛᱩᱝ ᱥᱟ ᱢᱟᱱᱮ ᱥᱤᱛᱩᱝ ᱵᱟᱢ ᱡᱚᱢᱟ᱾ ᱟᱰᱤ ᱪᱮᱦᱨᱟ ᱢᱟᱱᱮ ᱦᱟᱞᱠᱟ ᱧᱚᱜ ᱥᱤᱸᱛᱩᱝ ᱨᱮᱢ ᱠᱟᱢᱤ ᱠᱮᱫᱟ ᱟᱨ ᱵᱟᱝᱠᱷᱟᱱ ᱫᱚ ᱡᱩᱫᱤ ᱦᱟᱱᱮ ᱟᱢ ᱟᱴᱴᱟ ᱱᱚᱴᱟᱢ ᱪᱟᱞᱟᱜᱼᱟ ᱛᱟᱦᱞᱮ ᱟᱢ ᱫᱚ ᱯᱩᱨᱟᱹ ᱥᱟᱨᱫᱤ ᱥᱤᱛᱩᱝ ᱜᱮ ᱵᱟᱹᱫᱽ ᱨᱮ ᱛᱟᱦᱮᱱ ᱦᱩᱭᱩᱜ ᱛᱟᱢᱟ ᱛᱚ ᱫᱟᱜ ᱫᱚ ᱞᱚᱞᱚᱜ ᱜᱮᱭᱟ ᱛᱟᱯᱚᱨ ᱥᱤᱸᱛᱩᱝ ᱦᱚᱸᱭ ᱡᱳᱨ ᱜᱮᱭᱟᱭ ᱛᱟᱯᱚᱨᱮ ᱱᱮᱛᱟᱨ ᱫᱤᱱ ᱢᱟᱼᱼ ᱦᱚᱭ ᱫᱟᱜ ᱨᱤᱢᱤᱞ ᱫᱤᱱ ᱟᱪᱠᱟᱜᱮ ᱦᱚᱭ ᱫᱟᱜ ᱨᱟᱠᱟᱵᱟᱭ ᱦᱩᱰᱩᱨ ᱵᱤᱡᱽᱞᱤ ᱦᱩᱰᱩᱨ ᱵᱤᱡᱽᱞᱤ ᱥᱟᱶᱛᱮ ᱪᱮᱴᱮᱨ ᱦᱚᱸ ᱧᱩᱨᱩᱜᱼᱟ ᱤᱱᱟᱹ ᱠᱷᱟᱹᱛᱤᱨ ᱵᱟᱹᱫᱽ ᱨᱮ ᱵᱟᱠᱚ ᱛᱟᱦᱮᱱ ᱜᱮᱭᱟ ᱤᱱᱟᱹ ᱠᱷᱟᱹᱛᱤᱨᱼᱼ
ᱦᱳᱭ ᱦᱳᱭ,
ᱚ ᱵᱮᱲᱟ ᱦᱟᱹᱵᱤᱡ ᱫᱚ ᱵᱟᱞᱮ ᱵᱟᱠᱚ ᱨᱚᱦᱚᱭ ᱜᱮᱭᱟ ᱟᱞᱮ ᱥᱮᱫ ᱫᱚ ᱢᱟᱱᱮ ᱚ ᱵᱮᱲᱟ ᱟᱣᱨᱤ ᱨᱮᱜᱮ ᱚᱲᱟᱜ ᱠᱚ ᱦᱤᱡᱩᱜᱼᱟ।
ᱚᱱᱮ ᱦᱮᱛᱟᱨ ᱢᱟ ᱦᱮᱛᱟᱨ ᱢᱟ ᱢᱟᱱᱮ ᱦᱩᱲᱩ ᱠᱷᱮᱛᱨᱮᱦᱚᱸ ᱪᱮᱴᱮᱨ ᱫᱟᱜ ᱧᱩᱨᱩᱜ ᱠᱟᱱᱟ, ᱢᱟᱱᱮ ᱡᱟᱸᱦᱟ ᱨᱮ ᱵᱟᱝ ᱧᱩᱨᱩᱜ ᱛᱟᱦᱮᱸᱜ ᱱᱮᱛᱟᱨ ᱚᱱᱠᱟᱱᱟᱜ ᱡᱟᱭᱜᱟ ᱠᱚᱨᱮᱜ ᱦᱚᱸ ᱧᱩᱨᱩᱜ ᱠᱟᱱᱟ, ᱛᱟᱦᱞᱮ ᱵᱚᱛᱚᱨ ᱛᱚ ᱛᱟᱦᱮᱱ ᱜᱮᱛᱚ ᱢᱟᱹᱱᱢᱤ ᱦᱚᱲᱢᱚ ᱨᱮᱫᱚ। ᱛᱚ ᱚᱱᱟ ᱠᱷᱟᱹᱛᱤᱨ ᱢᱟᱱᱮ ᱫᱩᱱᱟᱜ ᱞᱚᱞᱚ ᱥᱤ ᱥᱤᱛᱩᱝ ᱦᱟᱹᱵᱤᱡ ᱫᱚ ᱵᱟᱝᱠᱚ ᱛᱟᱦᱮᱱ ᱜᱮᱭᱟ।
ᱛᱟᱸᱦᱮᱱ ᱜᱮᱭᱟ ᱛᱟᱸᱦᱮ ᱦᱚᱸ ᱞᱟᱹᱠᱛᱤ ᱠᱟᱱ ᱜᱮᱭᱟ ᱫᱚᱢᱮ ᱥᱟᱦᱚᱥᱤᱭᱟᱹ ᱵᱟᱝ ᱵᱷᱟᱹᱜᱤᱭᱟ।
ᱦᱮᱸ ᱟᱯᱮ ᱥᱮᱫ ᱜᱮ ᱛᱤᱥ ᱯᱮ ᱟᱯᱰᱮᱴᱚᱜᱼᱟ, ᱟᱫᱚ ᱟᱯᱮ ᱜᱮᱯᱮ ᱵᱟᱲᱟᱭᱟ। ᱟᱞᱮ ᱥᱮᱫ ᱢᱟ ᱟᱯᱰᱮᱴ ᱟᱠᱟᱱᱟ ᱟᱹᱰᱤ ᱩᱥᱛᱟᱹᱭ ᱜᱮ ᱠᱟᱨᱚᱱ ᱱᱚᱝᱠᱟ ᱵᱮᱥᱤᱨ ᱵᱷᱟᱜᱽ ᱫᱚ ᱚᱱᱮ ᱥᱤᱛᱩᱝ ᱟᱨ ᱦᱚᱭ ᱫᱟᱜ ᱨᱤᱢᱤᱞ ᱠᱷᱟᱹᱛᱤᱨ ᱠᱟᱨᱚᱱ ᱢᱟᱱᱮ ᱦᱚᱭ ᱫᱟᱜ ᱨᱤᱢᱤᱞ ᱧᱮᱞ ᱞᱮᱱ ᱠᱷᱟᱱ ᱢᱟᱱᱮ ᱚᱲᱟᱜ ᱵᱟᱢ ᱦᱮᱡ ᱞᱮᱱᱠᱷᱟᱱ ᱥᱟᱱᱛᱤ ᱵᱟᱝ ᱧᱟᱢᱚᱜᱼᱟ। ᱤᱱᱟᱹ ᱠᱷᱟᱹᱛᱤᱨ ᱟᱞᱮ ᱥᱮᱫ ᱫᱚ ᱱᱚᱣᱟ ᱠᱚ ᱱᱚᱣᱟ ᱢᱮᱱ
ᱜᱮ ᱟᱫᱚ ᱚᱱᱮ ᱟᱫᱚ ᱚᱠᱚᱭ ᱚᱠᱟ ᱞᱮᱠᱟ ᱡᱩᱫᱤ ᱟᱡ ᱡᱩᱫᱤ ᱚᱲᱟᱜ ᱨᱮ ᱠᱟᱹᱢᱤ ᱠᱟᱛᱮᱫ ᱪᱟᱞᱟᱜ ᱠᱟᱱᱟᱭ ᱟᱫᱚ ᱢᱮᱱᱠᱷᱟᱱ ᱟᱠᱚ ᱴᱷᱮᱱ ᱜᱮ ᱰᱤᱯᱮᱱᱰᱟᱭ ᱟᱫᱚ ᱪᱮᱫᱟᱜ ᱛᱚᱵᱮ
ᱦᱩᱭᱩᱜ ᱟᱛᱚ ᱢᱟ ᱞᱟᱹᱭ ᱢᱮ ᱠᱟᱹᱢᱤ ᱠᱤ ᱵᱟᱝ ᱠᱟᱹᱢᱤ ᱠᱤ ᱵᱟᱝ ᱦᱩᱭᱩᱜᱼᱟ ᱟᱞᱮ ᱥᱮᱫ ᱠᱤ ᱚᱲᱟᱜ ᱨᱮᱠᱚ ᱠᱟᱹᱢᱮᱫᱟ ᱢᱟ ᱛᱟᱠᱚ ᱫᱚ। ᱥᱮ ᱚᱲᱟᱜ ᱦᱚᱲ ᱠᱚᱫᱚ, ᱠᱟᱹᱢᱤᱭᱟ ᱟᱠᱚ ᱛᱚ ᱚᱲᱟᱜ ᱨᱮ ᱫᱟᱠᱟ ᱩᱛᱩ ᱤᱥᱤᱱ ᱠᱟᱛᱮᱫ, ᱡᱚᱜ ᱥᱟᱢᱴᱟᱣ ᱠᱟᱛᱮᱫ, ᱢᱮᱨᱚᱢ ᱰᱟᱹᱟᱝᱨᱤ ᱡᱟᱦᱟᱸᱭ ᱠᱚᱨᱮᱱ ᱢᱮᱱᱟᱜ ᱠᱚ ᱛᱮᱭᱟ ᱢᱮᱨᱚᱢ ᱰᱟᱝᱨᱤ ᱥᱩᱛᱩᱜ ᱠᱚᱣᱟᱭ ᱚᱱᱛᱮ ᱨᱮ ᱪᱤᱰᱤ ᱠᱟᱠᱚᱣᱟᱭ।
ᱦᱩᱸ।
ᱟᱞᱮ ᱥᱮᱫ ᱛᱚ ᱚᱱᱠᱟ ᱜᱮ ᱦᱩᱭᱩᱜ ᱠᱟᱱᱟ, ᱟᱥᱚᱞ ᱠᱟᱛᱷᱟ ᱚᱱᱟ ᱫᱚ ᱢᱚᱱᱮᱨᱮ ᱡᱟᱦᱟᱭ ᱡᱳᱨ ᱛᱟᱭ ᱵᱚᱛᱚᱨ ᱵᱩᱡᱷᱟᱹᱜ ᱟᱭ ᱩᱱᱠᱩ ᱜᱮᱠᱚ ᱠᱟᱹᱢᱤ ᱫᱟᱲᱮᱭᱟᱜᱼᱟ, ᱟᱨ ᱡᱟᱦᱟᱸᱭ ᱡᱩᱫᱤ ᱞᱟᱹᱭᱟᱭ ᱚ ᱠᱟᱹᱢᱤ ᱜᱤᱭᱟᱹᱧ ᱛᱟᱦᱚᱞᱮ ᱟᱫᱚ
ᱦᱳᱭ ᱦᱳᱭ।
ᱚᱱᱠᱟ ᱜᱮ ᱪᱟᱞᱟᱣ ᱤᱫᱤ-ᱟ ᱢᱟᱱᱮ ᱵᱟᱲᱟᱭ ᱜᱮᱭᱟᱢ।
ᱦᱮᱸ ᱦᱮᱸ ᱦᱮᱸ।
ᱚᱱᱮ ᱦᱟᱯᱮ ᱦᱟᱸᱜ ᱠᱟᱛᱷᱟ ᱫᱚ ᱠᱟᱹᱴᱤᱡ ᱟᱹᱰᱤ ᱡᱤᱞᱤᱧ ᱜᱮᱭᱟ ᱥᱮ ᱛᱤᱨᱮ ᱠᱚᱨᱟᱣᱟᱭ?
ᱟᱨ ᱚᱱᱟ ᱢᱟ ᱚᱱᱟ ᱚᱱᱟ ᱠᱟᱛᱷᱟ ᱦᱚᱸ ᱪᱮᱞᱤᱧ ᱜᱮᱭᱟ ᱚᱱᱮ ᱦᱩᱭᱩᱜᱼᱟ ᱥᱮᱧ ᱠᱚᱨᱟᱣ-ᱟ ᱢᱮᱱᱛᱮ।
ᱦᱳᱭ।
ᱦᱳᱭ। ᱦᱩᱭᱩᱜᱼᱟ ᱢᱟᱱᱮ ᱛᱤᱨᱮ ᱟᱢᱮᱢ ᱦᱩᱭ ᱦᱚᱪᱚᱭᱟ ᱛᱚᱵᱮᱱᱟᱜ ᱦᱩᱭᱩᱜᱼᱟ।
ᱦᱮᱸᱜ ᱮ।
ᱛᱟ ᱪᱷᱟᱲᱟ ᱫᱚ ᱵᱟ ᱟᱢ ᱪᱟᱞᱟᱣ ᱠᱟᱛᱮ ᱚᱱᱟᱢ ᱤᱭᱟᱹᱭᱟ। ᱟᱢᱫᱚ ᱚᱱᱟ ᱫᱚ ᱠᱟᱹᱢᱤ ᱦᱩᱭᱩᱜ ᱛᱟᱢᱟ ᱥᱮ?